ᱡᱚᱦᱟᱨ ᱜᱮ ᱜᱚᱝᱠᱮ᱾
ᱦᱳᱭ ᱜᱚᱝᱠᱮ ᱡᱚᱦᱟᱨ ᱜᱤ᱾
ᱦᱚ ᱢᱮᱱᱫᱟᱞᱤᱧ ᱟᱹᱞᱤᱧᱟᱜ ᱨᱚᱲ ᱟᱲᱟᱝ ᱠᱚ ᱟᱸᱡᱚᱢᱚᱜ ᱠᱟᱱᱟ?
ᱦᱳᱭ ᱟᱵᱤᱱᱟᱜ ᱨᱚᱲ ᱟᱲᱟᱝ ᱠᱚᱫᱚ ᱟᱹᱰᱤ ᱱᱟᱯᱟᱭ ᱜᱮ ᱦᱟᱸᱜ ᱟᱸᱡᱚᱢᱚᱜ ᱠᱟᱱ ᱛᱟᱵᱤᱱᱟ ᱟᱨ ᱟᱹᱞᱤᱧᱟᱜ ᱜᱮ ᱦᱟᱸᱜ ᱪᱮᱫ ᱞᱮᱠᱟ ᱵᱮᱱ ᱟᱸᱡᱚᱢ ᱧᱟᱢᱮᱫ ᱠᱟᱱ ᱛᱟᱞᱤᱧᱟ?
ᱦᱳᱭ ᱟᱵᱤᱱᱟᱜ ᱦᱚᱸ ᱢᱚᱡᱽ ᱜᱮ ᱟᱸᱡᱚᱢᱚᱜ ᱠᱟᱱᱟ ᱾ ᱢᱟ ᱛᱟᱦᱚᱞᱮ ᱞᱟᱦᱟᱥᱮᱫ ᱞᱟᱝ ᱢᱟᱲᱟᱝ ᱞᱮᱱᱜᱮ ᱾
ᱦᱚᱭ ᱦᱚᱭ ᱦᱚᱭ, ᱱᱟᱯᱟᱭ ᱜᱮ ᱡᱩᱫᱤ ᱞᱟᱝ ᱟᱸᱡᱚᱢ ᱧᱟᱢᱟ ᱛᱚ ᱟᱹᱰᱤ ᱱᱟᱯᱟᱭ ᱛᱮᱜᱮ ᱞᱟᱝ ᱜᱟᱯᱟᱞ ᱢᱟᱨᱟᱣ ᱫᱟᱲᱮᱭᱟᱜᱼᱟ ᱾
ᱦᱳᱭ ᱦᱳᱭ ᱾
ᱛᱚᱵᱮ ᱦᱮᱸ ᱛᱚᱵᱮ ᱟᱯᱮ ᱥᱮᱫ ᱫᱚ ᱦᱟᱸᱜ ᱫᱟᱜ ᱡᱟᱹᱲᱤ ᱫᱚ ᱪᱮᱫ ᱞᱮᱠᱟ ᱦᱩᱭ ᱵᱟᱲᱟᱜ ᱠᱟᱱᱟ? ᱛᱮᱦᱮᱧ ᱜᱟᱯᱟ ᱫᱚ ᱾
ᱫᱟᱜ ᱡᱟᱹᱲᱤ ᱢᱮᱱ ᱞᱮᱠᱷᱟᱱ ᱫᱚ ᱟᱞᱮ ᱱᱚᱣᱟ ᱴᱚᱴᱷᱟ ᱥᱮᱫ ᱫᱚ ᱜᱚᱢᱠᱮ ᱟᱹᱰᱤ ᱟᱹᱰᱤ ᱡᱟᱹᱥᱛᱤ ᱜᱮ ᱫᱟᱜ ᱡᱟᱹᱲᱤ ᱫᱚ ᱧᱩᱨᱩᱜ ᱠᱟᱱᱟ ᱟᱨ ᱪᱮᱫ ᱾
ᱟᱪᱪᱷᱟ ᱾
ᱢᱟᱱᱮ ᱮᱠᱫᱚᱢ ᱠᱷᱮᱛ ᱵᱟᱹᱫᱽ ᱠᱚ ᱮᱠᱫᱚᱢ ᱯᱮᱨᱮᱡ ᱪᱟᱵᱟ ᱩᱛᱟᱹᱨ ᱟᱠᱟᱱᱟ ᱾ ᱦᱳᱭ ᱟᱞᱮ ᱫᱚ ᱱᱟᱦᱟᱜ ᱱᱚᱛᱮ ᱫᱚ ᱠᱟᱹᱴᱤᱡ ᱵᱤᱨ ᱫᱤᱥᱚᱢ ᱠᱟᱱᱟ ᱞᱮ ᱛᱚ ᱢᱟᱱᱮ ᱛᱷᱚᱲᱟ ᱜᱟᱱᱮ ᱫᱟᱜ ᱞᱮᱠᱷᱟᱱ ᱦᱚᱸ ᱢᱟᱱᱮ ᱵᱤᱨ ᱵᱩᱨᱩ ᱨᱮᱱᱟᱜ ᱡᱟᱦᱟᱸ ᱞᱤᱸᱜᱤ ᱟᱬᱜᱚᱱᱟ ᱥᱮ ᱫᱟᱜ ᱟᱫᱚ ᱡᱚᱛᱚ ᱜᱩᱴᱭᱟᱹᱣ ᱟᱬᱜᱚᱱᱟ ᱾
ᱦᱳᱭ ᱜᱚᱢᱠᱮ ᱟᱞᱮ ᱫᱚ ᱦᱟᱸᱜ ᱡᱟᱠ ᱡᱮᱞᱮᱠᱟ ᱵᱮᱱ ᱢᱮᱱ ᱠᱮᱭᱟ ᱟᱞᱮ ᱫᱚ ᱦᱟᱸᱜ ᱚᱱᱠᱟ ᱜᱮ ᱞᱤᱢᱤᱴ ᱜᱮ ᱦᱟᱜ ᱮ ᱫᱟᱜ ᱜᱚᱫ ᱟᱞᱮᱭᱟ, ᱛᱚ ᱚᱱᱮ ᱠᱚ ᱢᱮᱱᱟ ᱫᱟᱜ ᱜᱟᱭ ᱛᱚᱵᱮ ᱛᱷᱚᱲᱟ ᱜᱟᱱ ᱯᱮᱨᱮᱡᱚᱜᱼᱟ ᱛᱚᱵᱮ ᱟᱨᱦᱚᱸ ᱢᱟᱱᱮ ᱤᱭᱟᱹ ᱟᱹᱛᱩ ᱯᱷᱮᱰᱚᱜᱼᱟ ᱚᱱᱟ ᱫᱚ ᱜᱷᱩᱴᱩ ᱧᱚᱜ ᱜᱮᱭᱟ ᱞᱮ ᱛᱚ ᱾ ᱟᱫᱚ ᱫᱟᱜ ᱫᱚ ᱦᱟᱸᱜ ᱟᱹᱰᱤ ᱢᱚᱡᱽ ᱛᱮᱫᱚ ᱦᱟᱜ ᱵᱟᱭ ᱛᱟᱦᱮᱱ ᱜᱮᱭᱟ ᱾
ᱦᱳᱭ ᱦᱳᱭ ᱾
ᱠᱷᱟᱹᱛᱤᱨ ᱛᱮ ᱛᱷᱚᱲᱟ ᱜᱟᱱ ᱞᱮ ᱚᱥᱩᱵᱤᱫᱟ ᱜᱮᱭᱟ ᱾
ᱟᱪᱪᱷᱟ ᱟᱪᱪᱷᱟ ᱾
ᱟᱨ ᱜᱟᱰᱟ ᱠᱚ ᱪᱮᱫ ᱠᱚ ᱛᱮ ᱪᱚᱯᱚᱫ ᱨᱮᱜᱮ ᱢᱮᱱᱟᱜᱼᱟ ᱾ ᱛᱚ ᱫᱟᱜ ᱫᱚ ᱛᱚᱵᱮ ᱚᱱᱛᱮ ᱜᱮ ᱟᱹᱛᱩ ᱯᱷᱮᱴᱚᱜ ᱜᱮᱭᱟ ᱾
ᱛᱚᱵᱮ ᱦᱳᱭ, ᱜᱚᱢᱠᱮ ᱟᱯᱮ ᱥᱮᱫ ᱫᱚ ᱟᱹᱰᱤ ᱩᱥᱟᱹᱨᱟ ᱜᱮ ᱰᱩᱵᱟᱹ ᱦᱩᱭ ᱵᱟᱲᱟ ᱥᱮ ᱪᱮᱫ ᱞᱮᱠᱟ?
ᱪᱮᱫ ᱞᱮᱠᱟ ᱵᱟᱹᱞᱤᱧ ᱵᱩᱡᱷᱟᱹᱣ ᱞᱮᱫᱼᱟ ᱾
ᱢᱮᱱ ᱠᱮᱫᱟᱞᱤᱧ ᱟᱯᱮ ᱥᱮᱫ ᱫᱚ ᱰᱩᱵᱟᱹ ᱫᱚ ᱦᱩᱭᱩᱜ ᱜᱮᱭᱟ ᱥᱮ ᱵᱟᱝ ᱤᱭᱟᱹ ᱦᱩᱭᱩᱜ-ᱟ ᱦᱟᱸᱜ ᱰᱩᱵᱟᱹ ᱠᱚ ᱾
ᱰᱩᱵᱟᱹ ᱫᱚ ᱱᱟᱦᱟᱜ ᱟᱹᱞᱤᱧ ᱫᱚ ᱩᱱᱟᱹᱜ ᱮᱠᱴᱟ ᱩᱱᱟᱹᱜ ᱵᱟᱹᱞᱤᱧ ᱟᱡᱚᱢ ᱟᱠᱟᱫᱟ ᱛᱮᱦᱮᱧ ᱜᱮ ᱱᱟᱦᱟᱜ ᱯᱳᱭᱞᱳ ᱵᱟᱨ ᱞᱤᱧ ᱟᱸᱡᱚᱢ ᱠᱮᱫᱟ ᱾ ᱟᱫᱚ ᱱᱚᱣᱟ ᱵᱟᱨᱮ ᱛᱮ ᱠᱟᱹᱴᱤᱡ ᱟᱵᱮᱱ ᱜᱮ ᱠᱟᱹᱴᱤᱡ ᱵᱮᱱ ᱞᱟᱹᱭ ᱞᱮᱠᱟᱡ ᱫᱚ ᱱᱟᱯᱟᱭ ᱠᱚᱜᱼᱟ ᱾
ᱦᱳᱭ ᱜᱚᱢᱠᱮ ᱡᱮᱞᱮᱠᱟ ᱵᱮᱱ ᱢᱮᱱ ᱠᱮᱭᱟ ᱰᱩᱵᱟᱹ ᱟᱯᱮ ᱥᱮᱫ ᱫᱚ ᱦᱟᱜ ᱯᱟᱥᱮᱡ ᱠᱚ ᱢᱮᱱᱟ ᱰᱩᱵᱩᱡ ᱾ ᱫᱟᱜ ᱛᱮ ᱩᱱᱩᱢ ᱯᱮᱨᱮᱡ ᱡᱟᱦᱟᱱᱟᱜ ᱜᱮ ᱾ ᱦᱳᱭ ᱰᱩᱵᱩᱡ, ᱛᱚ ᱦᱳᱭ ᱚᱱᱟ ᱜᱮᱞᱤᱧ ᱢᱮᱱᱮᱫ ᱠᱟᱱᱟ ᱛᱚ ᱟᱯᱮ ᱥᱮᱫ ᱪᱮᱫ ᱞᱮᱠᱟ ᱚᱠᱟ ᱰᱩᱵᱟᱹ, ᱰᱩᱵᱟᱹ ᱫᱟᱜ ᱠᱚ ᱦᱩᱭ ᱵᱟᱲᱟᱜ ᱜᱮᱭᱟ?
ᱦᱚ, ᱚᱱᱠᱟ ᱫᱚ ᱦᱩᱭ ᱫᱚ ᱦᱩᱭᱩᱜ ᱜᱮᱭᱟ ᱢᱮᱱᱠᱷᱟᱱ ᱩᱱᱟᱹᱜ ᱮᱠᱴᱟ ᱫᱚ ᱵᱟᱝ ᱦᱩᱭᱩᱜᱼᱟ, ᱢᱟᱱᱮ ᱚᱱᱟ ᱠᱷᱮᱛ ᱵᱟᱹᱫᱽ ᱠᱚᱜᱮ ᱰᱩᱵᱩᱡᱩᱜᱼᱟ ᱢᱮᱱᱠᱷᱟᱱ ᱚᱱᱟ ᱚᱲᱟᱜ ᱠᱚ ᱥᱮ ᱚᱱᱠᱟᱱ ᱤᱭᱟᱹ ᱠᱚᱫᱚ ᱦᱟᱜ ᱵᱟᱭ ᱰᱩᱵᱩᱡᱚᱜᱼᱟ ᱾
ᱦᱳᱭ ᱦᱳᱭ ᱾
ᱦᱚᱸ ᱾
ᱡᱮᱞᱮᱠᱟᱞᱤᱧ ᱢᱮᱱ ᱠᱮᱫᱟ ᱟᱞᱮ ᱫᱚ ᱱᱚᱛᱮ ᱫᱚ ᱦᱟᱜ ᱚᱱᱠᱟ ᱫᱚ ᱦᱟᱸᱜ ᱵᱟᱝ ᱰᱩᱵᱩᱡᱚᱜ ᱜᱮᱭᱟ ᱾ ᱥᱮ ᱵᱟᱝ ᱰᱩᱰᱟᱹᱜ ᱜᱮᱭᱟ ᱦᱟᱸᱜ ᱾ ᱛᱚᱵᱮ ᱟᱞᱮ ᱟᱯᱟᱨ ᱟᱥᱟᱢ ᱥᱮᱜ ᱞᱮᱠᱟ ᱛᱮᱫᱚ ᱟᱹᱰᱤᱜᱟᱱ ᱜᱮ ᱰᱩᱵᱟᱹ ᱵᱟᱲᱟᱣ ᱠᱟᱱᱟ᱾ ᱛᱚ ᱡᱮᱞᱮᱠᱟᱵᱮᱱ ᱢᱮᱱ᱾ ᱠᱮᱭᱟ ᱟᱭᱢᱟ ᱰᱤᱥᱴᱤᱠ ᱜᱤ ᱦᱟᱸᱜ ᱢᱟᱱᱮ ᱢᱚᱸᱡᱽ ᱛᱮ ᱮᱛᱮ ᱰᱩᱵᱟᱹᱣ ᱵᱟᱲᱟᱣ ᱠᱟᱱᱟ ᱜᱟᱹᱰᱤ ᱠᱩ᱾ ᱥᱮ ᱞᱟᱹᱴᱷᱩ ᱞᱟᱹᱴᱷᱩ ᱵᱤᱞᱰᱤᱝ ᱠᱩ ᱮᱛᱮ ᱟᱹᱛᱩ ᱪᱟᱞᱟᱜ ᱠᱟᱱᱟ᱾ ᱛᱚ ᱟᱫᱚ ᱚᱠᱟ ᱜᱟᱰᱟ ᱨᱮᱭᱟᱜ ᱫᱟᱜ ᱵᱟᱝ ᱦᱮ ᱦᱮᱡ ᱠᱟᱱᱟ ᱛᱚ ᱟᱹᱞᱤᱧ ᱦᱚᱸ ᱟᱹᱰᱤ᱾ ᱤᱱᱟᱹ ᱢᱚᱡᱽ ᱛᱮ ᱮᱛᱮ ᱱᱤᱭᱩᱪ ᱠᱩ ᱵᱟᱹᱞᱤᱧ ᱧᱮᱞ ᱠᱟᱜ ᱠᱷᱟᱹᱛᱤᱨ ᱛᱮ ᱦᱟᱸᱜ ᱢᱟᱱᱮ ᱵᱟᱹᱞᱤᱧ ᱵᱟᱰᱟᱭ ᱠᱟᱱᱟ ᱦᱟᱸᱜ᱾ ᱛᱚᱵᱮ ᱟᱹᱰᱤ ᱟᱸ ᱫᱟᱭᱟ ᱨᱮᱭᱟᱜ ᱥᱮ ᱟᱹᱰᱤ ᱢᱤᱴᱮᱱ᱾ ᱠᱚᱥᱴᱚ ᱨᱮᱭᱟᱜ ᱟ ᱢᱟᱱᱮ᱾ ᱥᱚᱭ ᱡᱮ ᱟᱭᱢᱟ ᱦᱚᱲ ᱜᱮ ᱛᱚ ᱚᱱᱟ ᱰᱩᱵᱟᱹᱣ ᱛᱮ ᱟᱹ ᱛᱩ ᱵᱟᱲᱟ ᱠᱟᱛᱮ ᱟᱠᱚᱣᱟᱜ ᱡᱤᱣᱤ ᱠᱚ ᱟᱞᱟᱭ ᱵᱟᱲᱟ ᱠᱮᱫᱟ ᱦᱟᱸᱜ ᱛᱚ᱾ ᱚᱱᱮ ᱚᱱᱠᱟ ᱠᱟᱱ ᱜᱮᱭᱟ ᱡᱮᱞᱮᱠᱟ ᱵᱮᱱ ᱢᱮᱱ ᱠᱮᱭᱟ ᱢᱤᱜ ᱥᱮᱜ ᱫᱚ ᱦᱟᱸᱜ ᱫᱟᱜ ᱫᱚ ᱩᱰᱩᱠ ᱠᱟ ᱞᱟᱹᱜᱤᱜ ᱛᱮ ᱤᱭᱟᱹᱳ ᱠᱟᱫᱟᱭ ᱥᱮ ᱠᱩ ᱧᱟᱢ ᱠᱟᱫᱟ ᱵᱟᱹᱲᱛᱤ᱾ ᱵᱷᱚᱨ ᱵᱟᱹᱛᱤ ᱵᱟᱹᱲᱛᱤ ᱠᱩ ᱧᱟᱢ ᱠᱟᱫᱟ ᱟᱨ᱾ ᱩᱱᱟᱹᱜ ᱵᱟᱹᱲᱛᱤ ᱥᱮ ᱩᱱᱟᱹᱜ ᱰᱩᱵᱟᱹᱣ ᱫᱟᱜ ᱛᱮᱜ ᱵᱟᱝ ᱦᱩᱭᱩᱜ-ᱟ ᱡᱩᱲᱟᱣ ᱩᱱᱟᱹᱜ ᱦᱚᱲ ᱠᱚ ᱜᱚᱡ᱾ ᱴᱚᱡ ᱫᱷᱟᱹᱨᱤᱡ ᱫᱚ ᱟᱫᱚ ᱚᱱᱮ ᱚᱱᱠᱟᱜᱮ ᱦᱟᱸᱜ ᱟᱫᱚ᱾ ᱟᱹᱰᱤ ᱢᱩᱥᱠᱤᱞ ᱜᱚᱢᱠᱮ᱾ ᱡᱮᱵᱮᱱ ᱢᱮᱱᱠᱮᱜ-ᱟ ᱱᱚᱛᱮ ᱢᱟ ᱦᱟᱸᱜ ᱢᱮᱱᱟᱜ-ᱟ ᱵᱨᱢᱚ ᱯᱩᱛ ᱛᱨᱚ ᱜᱟᱰᱟ ᱛᱚ ᱚᱱᱟ ᱜᱟᱰᱟ ᱨᱮᱭᱟᱜ ᱫᱟᱜ ᱟᱹᱰᱤ ᱟᱞᱜᱟ ᱛᱮᱜᱮ ᱛᱮ ᱥᱮ ᱨᱟᱠᱟᱵᱚᱜ-ᱟ ᱾
ᱦᱳᱭ ᱦᱳᱭ ᱦᱳᱭ᱾ ᱟᱫᱚ ᱜᱚᱝᱠᱮ ᱚᱱᱟ ᱢᱟᱛᱚ ᱱᱷᱟᱜ ᱟᱰᱤ ᱫᱩᱠ ᱨᱮᱱᱟᱜ ᱠᱟᱛᱷᱟ ᱠᱟᱱ ᱜᱮᱭᱟ ᱪᱮᱫᱟᱜ ᱥᱮ᱾ ᱱᱩᱱᱟᱹᱜ ᱜᱟᱱ ᱟᱵᱚ ᱢᱟᱱᱢᱤ ᱦᱚᱯᱚᱱ ᱠᱚᱠᱚ ᱟᱛᱩ ᱪᱟᱞᱟᱜ ᱠᱟᱱᱟ ᱟᱫᱚ᱾ ᱱᱚᱣᱟ ᱫᱚᱞᱤᱧ ᱢᱮᱱᱟ᱾ ᱱᱚᱣᱟ ᱠᱚ ᱟᱸ ᱰᱩᱵᱟᱹᱣ ᱠᱷᱚᱡ ᱫᱚ ᱠᱟᱴᱤᱜ ᱫᱷᱮᱭᱟᱱ ᱮᱢ ᱞᱟᱠ ᱛᱤ ᱠᱟᱱᱟ ᱟᱵᱚᱨᱮᱱ ᱡᱟᱸᱦᱟᱭ ᱮᱸ ᱪᱮᱛᱟᱱ ᱨᱮᱱ ᱢᱮᱱᱟᱜ ᱠᱚᱛᱟ ᱠᱚᱣᱟ ᱱᱩᱠᱩ ᱠᱚᱣᱟᱜ ᱮᱠᱪᱩᱭᱮᱞᱤ᱾ ᱪᱮᱫᱟᱜ ᱥᱮ᱾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
ᱱᱚᱝᱠᱟᱭᱟᱭ ᱡᱩᱫᱤ ᱰᱩᱵᱟᱹᱜ-ᱟ ᱱᱚᱝᱠᱟ ᱢᱟᱱᱢᱤ ᱵᱚᱱ ᱟᱛᱩᱜ-ᱟ ᱛᱟᱦᱞᱮ ᱛᱚ ᱢᱤᱴᱤᱜ ᱟᱰᱤ ᱫᱩᱠ ᱨᱮᱱᱟᱜ ᱠᱟᱛᱷᱟ ᱠᱟᱱᱟ ᱥᱮ᱾
ᱦᱚᱭ ᱚᱱᱮ ᱚᱝᱠᱟ ᱜᱤ ᱟᱫᱚ᱾ ᱟᱞᱮ ᱦᱚᱸ ᱥᱮ ᱟᱞᱮ ᱱᱚᱣᱟ ᱠᱚᱨᱮᱱ ᱢᱮᱱᱟᱭ ᱢᱮᱱᱟᱜ ᱠᱚᱣᱟ᱾ ᱚᱝᱠᱟᱜᱮ ᱨᱮᱥᱠᱤᱭᱳ ᱴᱤᱢ ᱥᱮ ᱚᱝᱠᱟᱜᱮ ᱪᱮᱜ ᱠᱚᱪᱚᱝ᱾ ᱚᱝᱠᱟᱜᱮ ᱢᱟᱱᱮ ᱰᱚᱱᱮᱥᱚᱱ ᱠᱚᱞᱮ ᱩᱴᱷᱟᱹᱣ ᱵᱟᱲᱟ ᱠᱮᱫᱟ ᱟᱭᱢᱟ ᱦᱚᱲᱜᱮ᱾ ᱥᱮ ᱟᱨᱦᱚᱸ ᱠᱚ ᱪᱷᱩᱴᱟᱹᱣ ᱵᱟᱲᱟᱣ ᱠᱟᱱᱟ ᱦᱟᱸᱜ ᱡᱚᱛᱚ ᱦᱚᱯᱚᱱ ᱢᱤᱞᱟᱹᱣ ᱠᱟᱛᱮ ᱜᱮ᱾ ᱟᱨ ᱦᱚᱲ ᱜᱚᱭᱚ ᱦᱚᱲᱚ ᱜᱚ ᱜᱚᱲᱚ ᱢᱟ ᱮᱛᱮ ᱟᱹᱰᱤ ᱢᱟᱨᱟᱝ ᱢᱟᱲᱟᱝ ᱠᱟᱹᱢᱤ ᱠᱟᱱᱟ ᱛᱚ᱾ ᱟᱨ ᱢᱟᱹᱱᱢᱤ ᱡᱚᱱᱚᱢ ᱠᱟᱱ ᱠᱷᱟᱭ ᱵᱩᱱ᱾ ᱛᱚ ᱚᱱᱟ ᱠᱚᱢᱟ ᱮᱛᱮᱫ ᱛᱟᱸᱦᱮᱱ ᱛᱟᱵᱩᱱ ᱜᱮᱭᱟ ᱫᱟᱭᱟ ᱢᱟᱭᱟ ᱢᱤᱜ᱾ ᱥᱮ ᱦᱚᱲ ᱜᱚᱲᱚ ᱠᱩ ᱛᱚ ᱚᱱᱟᱜᱤ᱾ ᱡᱷᱚᱛᱚ ᱦᱚᱲ ᱴᱷᱮᱜ ᱠᱷᱚᱱ ᱢᱤᱜ ᱵᱟᱨ ᱴᱟᱠᱟ ᱯᱚᱭᱥᱟ ᱩᱴᱷᱟᱹᱣ ᱠᱟᱛᱮ ᱥᱮ ᱡᱚᱢ ᱧᱩ᱾ ᱴᱨᱟᱠ ᱛᱮ ᱴᱨᱟᱠ ᱤᱫᱤ ᱠᱟᱛᱮ ᱢᱟᱱᱮ ᱮᱢᱟ ᱠᱩ ᱠᱟᱱᱟ ᱩᱯᱟᱹᱭ ᱵᱟᱹᱱᱩᱜ-ᱟ ᱡᱮᱦᱮᱛᱩ ᱟᱠᱚᱣᱟᱜ ᱢᱟ ᱮᱛᱮᱜ᱾ ᱫᱟᱜ ᱜᱮᱛᱮ ᱥᱟᱱᱟᱢᱮ ᱤᱫᱤ᱾ ᱪᱟᱵᱟ ᱠᱮᱫᱟ, ᱛᱚ ᱤᱫᱤ ᱪᱟᱵᱟ ᱠᱮᱜ ᱠᱷᱟᱭ ᱫᱚ ᱮᱛᱮᱜ ᱚᱠᱟᱨᱮ ᱵᱚᱞᱮ ᱥᱟᱨᱮᱡᱜ-ᱟ᱾ ᱵᱟᱝ ᱫᱚ ᱠᱟᱜᱚᱡᱽ ᱯᱚᱛᱨᱚ ᱵᱟᱝ ᱫᱚ ᱰᱚᱠᱚᱢᱮᱱᱴ ᱠᱚᱦᱚᱸ ᱵᱟᱝ ᱫᱚ ᱦᱟᱸᱜ ᱠᱩ᱾ ᱵᱟᱧᱪᱟᱣ ᱞᱮ ᱦᱟᱸᱜ ᱵᱟᱝ ᱫᱩ ᱵᱟᱹᱠᱩ ᱵᱟᱧᱪᱟᱣ ᱞᱮ ᱦᱟᱸᱜ ᱱᱚᱣᱟ ᱦᱚᱸ ᱟᱭᱢᱟ ᱪᱤᱱᱛᱟᱹ ᱨᱮᱭᱟᱜ ᱠᱟᱛᱷᱟ᱾ ᱛᱚ ᱟᱹᱞᱤᱧ ᱢᱟ ᱦᱟᱸᱜ ᱢᱟᱱᱮ ᱧᱮᱞ ᱵᱟᱲᱟ ᱠᱟᱛᱮᱜ ᱜᱤ ᱥᱮ᱾ ᱦᱩᱫᱤᱥ ᱵᱟᱲᱟ ᱠᱟᱛᱮ ᱟᱹᱰᱤ ᱡᱩᱫᱟᱹ ᱞᱤᱧ ᱟᱹᱭᱠᱟᱹᱣ ᱠᱟᱱᱟ ᱛᱚᱵᱮ ᱚᱠᱚᱭ ᱦᱟᱸᱜ ᱠᱷᱩᱛᱤᱭᱮᱱᱟ ᱱᱚᱝᱠᱟ᱾ ᱛᱚ ᱩᱱᱠᱩ ᱫᱚ ᱚᱠᱟ ᱞᱮᱠᱟᱭ ᱠᱚ ᱟᱹᱭᱠᱟᱹᱣᱟ ᱛᱚ᱾ ᱫᱚ ᱚᱱᱮ ᱚᱱᱠᱟᱜᱮ ᱾
ᱦᱳᱭ ᱛᱷᱚᱲᱟ ᱜᱟᱱ ᱫᱚ ᱦᱮᱸ ᱞᱟᱹᱭ ᱵᱮᱱ ᱢᱟ ᱾
ᱢᱮᱱᱮᱫ ᱠᱟᱱᱟᱞᱤᱧ ᱵᱟᱝ ᱫᱚ ᱪᱟᱸᱫᱚᱳ ᱵᱟᱵᱟ ᱚᱠᱟ ᱴᱷᱮᱱ ᱟᱨ ᱵᱟᱭ ᱠᱩᱥᱤᱤᱭᱟᱜᱼᱟ ᱾ ᱪᱮᱜ ᱵᱮᱱ ᱵᱟᱝ ᱫᱚ ᱪᱮᱫ ᱦᱟᱸᱜ ᱚᱝᱠᱟ ᱦᱩᱭᱮᱱ᱾
ᱮᱠᱟᱞ ᱜᱮ᱾
ᱟᱹᱞᱤᱧ ᱦᱚᱸ ᱱᱟᱦᱟᱜ ᱛᱷᱚᱲᱟ ᱜᱟᱱ ᱱᱚᱣᱟ ᱱᱤᱭᱩᱡᱽ ᱠᱚᱨᱮ ᱥᱮ ᱠᱷᱚᱵᱚᱨ ᱠᱚᱨᱮ ᱫᱚᱞᱤᱧ ᱧᱮᱞ ᱵᱟᱲᱟ ᱠᱮᱫ ᱜᱮᱭᱟ ᱢᱮᱱᱠᱷᱟᱱ ᱧᱮᱞ ᱠᱟᱛ ᱟᱫᱚ ᱟᱹᱰᱤ ᱫᱩᱠ ᱞᱤᱧ ᱟᱴᱠᱟᱨᱮᱜ-ᱟ ᱥᱮ ᱱᱩᱱᱟᱹᱜ ᱱᱩᱱᱟᱹᱜ ᱟᱭᱢᱟ ᱟᱭᱢᱟ ᱦᱚᱲ, ᱠᱚ ᱱᱚᱝᱠᱟ ᱠᱚ ᱵᱳᱦᱮᱞ ᱪᱟᱞᱟᱜ ᱠᱟᱱᱟ ᱚᱲᱟᱜ ᱠᱚ ᱵᱷᱩᱜᱟᱹᱜ ᱟᱹᱛᱩᱜ ᱠᱟᱱᱟ ᱰᱩᱵᱩᱡ ᱦᱚᱭᱚᱜ ᱠᱟᱱᱟ ᱱᱚᱣᱟ ᱫᱚ ᱢᱤᱫᱴᱤᱡ ᱟᱹᱰᱤ ᱫᱩᱠ ᱞᱤᱧ ᱟᱹᱭᱠᱟᱹᱣ ᱠᱮᱜ-ᱟ ᱧᱮᱞ ᱠᱟᱛᱮᱫ ᱢᱮᱱᱠᱷᱟᱱ᱾ ᱱᱚᱝᱠᱟ ᱡᱟᱛᱮ ᱟᱞᱚ ᱦᱩᱭᱩᱜ ᱢᱟᱱᱮ ᱱᱚᱜ-ᱚ ᱱᱚᱝᱠᱟᱱᱟᱜ ᱯᱚᱫᱚᱠᱷᱮᱵᱽ ᱦᱚᱸ ᱟᱵᱚ ᱥᱚᱨᱠᱟᱨ ᱯᱚᱫ ᱠᱚ ᱠᱷᱚᱱ ᱢᱟᱱᱮ ᱦᱟᱛᱟᱣ ᱫᱚ ᱱᱤᱦᱟᱹᱛᱤ ᱜᱮ ᱡᱚᱨᱩᱨ ᱠᱟᱱᱟ᱾
ᱦᱳᱭ᱾
ᱟᱹᱞᱤᱧ ᱫᱚᱞᱤᱧ ᱢᱚᱱᱮᱭᱟ᱾
ᱦᱳᱭ ᱱᱤᱦᱟᱹᱛᱤ ᱜᱮ ᱦᱟᱛᱟᱣ ᱡᱟᱹᱨᱩᱨ ᱠᱟᱱᱟ᱾ ᱟᱫᱚ ᱦᱚᱭᱛᱳ ᱚᱠᱟ ᱠᱚᱨᱮᱱᱟᱜ ᱚᱠᱟ ᱠᱚᱨᱮ ᱪᱚᱝ ᱦᱚᱭᱛᱚ ᱵᱚᱜᱚᱡ ᱵᱟᱲᱟ ᱠᱮᱫᱟᱭ ᱥᱮ ᱪᱮᱫ ᱞᱮᱠᱟ ᱪᱚᱝ᱾
ᱦᱳᱭ ᱦᱳᱭ ᱚᱱᱠᱟ ᱜᱮᱛᱚ ᱱᱟᱦᱟᱜ ᱱᱤᱭᱩᱡᱽ ᱠᱚᱨᱮ ᱢᱟᱠᱚ ᱮᱢᱟᱜ ᱠᱟᱱᱟ᱾
ᱦᱳᱭ ᱚᱱᱮ ᱠᱚᱜᱮ ᱢᱮᱱᱟᱜ-ᱟ ᱜᱚᱢᱠᱮ ᱾ ᱵᱤᱨ ᱵᱩᱨᱩ ᱠᱚᱨᱮᱱᱟᱜ ᱦᱟᱥᱟ ᱡᱟᱭᱜᱟ ᱢᱤᱫᱵᱟᱨ ᱟᱭᱢᱟ ᱜᱮ ᱦᱟᱸᱜ ᱛᱚ ᱫᱷᱟᱥᱟᱣ ᱠᱟᱱᱟ᱾ ᱟᱨ ᱫᱟᱨᱮ ᱠᱚᱦᱚᱸ ᱡᱟᱭᱜᱟ ᱡᱟᱭᱜᱟ ᱛᱮᱫᱚ ᱟᱹᱰᱤ ᱟᱹᱰᱤ ᱮᱛᱟᱝ ᱜᱮᱭᱟ ᱵᱟᱝ᱾ ᱱᱤᱛᱚᱜ ᱡᱮᱞᱮᱠᱟ ᱵᱮᱱ ᱢᱮᱱᱟ ᱟᱸ ᱢᱟᱱᱮ, ᱫᱟᱨᱮ ᱠᱚ ᱥᱮ ᱪᱮᱫ ᱠᱚ ᱡᱩᱫᱤ ᱵᱟᱝ ᱛᱟᱦᱮᱱ ᱠᱷᱟᱡ ᱦᱟᱸᱜ ᱚᱸᱰᱮ ᱚᱱᱟ ᱮᱨᱤᱭᱟ ᱨᱮᱱᱟᱜ ᱦᱟᱸᱥᱟ᱾ ᱡᱟᱜᱟ ᱫᱚ ᱦᱟᱸᱜ ᱢᱟᱱᱮ ᱡᱮᱞᱮᱠᱟ ᱵᱮᱱ ᱢᱮᱱᱟ ᱪᱚᱴ ᱠᱷᱚᱱ ᱡᱩᱫᱤ ᱟᱹᱰᱤ ᱠᱟᱡᱟ ᱜᱮ ᱫᱟᱜᱟ᱾ ᱛᱚ ᱚᱱᱟ ᱵᱩᱰᱟᱹᱜ ᱩᱛᱟᱹᱨ ᱜᱮᱭᱟᱭ ᱛᱷᱚᱲᱟ ᱛᱷᱚᱲᱟ ᱛᱮ ᱛᱷᱚᱲᱟ ᱛᱷᱚᱲᱟ ᱛᱮᱭ ᱤᱫᱤᱭ ᱜᱮᱭᱟ᱾ ᱛᱚ ᱫᱟᱨᱮ ᱠᱚ ᱥᱮ ᱪᱮᱫ ᱠᱚ ᱪᱚᱝ ᱦᱟᱸᱜ ᱛᱟᱦᱮᱱ ᱠᱷᱟᱡ ᱫᱚ ᱚᱝᱠᱟ ᱵᱩᱰᱟᱹᱯ ᱨᱮᱭᱟᱜ ᱪᱟᱱᱥ ᱵᱟᱭ ᱧᱟᱢ ᱜᱮᱭᱟ᱾
ᱦᱳᱭ᱾
ᱛᱚᱵᱮ ᱵᱟᱧᱪᱟᱣ ᱦᱚᱸ ᱛᱟᱦᱮᱱ ᱜᱮᱭᱟ ᱟᱫᱚ ᱞᱟᱦᱟ ᱠᱷᱚᱡ ᱜᱮ ᱟᱵᱚ ᱦᱚᱸᱵᱚᱱ, ᱢᱟᱜ-ᱢᱟᱨᱟᱣ ᱵᱟᱲᱟ ᱠᱟᱫᱟ ᱱᱟᱦᱟᱜ ᱟᱫᱚ ᱚᱠᱟ ᱥᱮᱫ ᱪᱮᱫ ᱵᱚᱱ ᱢᱮᱱᱟ ᱵᱚᱞᱮ᱾
ᱟᱪᱷᱟ ᱟᱹᱰᱤ ᱮᱠᱟᱞ ᱜᱮ᱾ ᱮᱠᱟᱞ ᱜᱮ ᱟᱨ ᱱᱮᱛᱟᱨ ᱨᱮᱱ ᱢᱟᱹᱱᱢᱤ ᱠᱚ ᱥᱮ ᱚᱱᱠᱟᱱ ᱞᱟᱹᱴᱩ ᱞᱟᱹᱴᱩ ᱠᱚᱨᱯᱳᱨᱮᱴ ᱢᱟᱱᱮ ᱠᱟᱹᱨᱠᱷᱟᱱᱟ᱾ ᱯᱟᱴᱤ ᱚᱱᱠᱟᱱ ᱤᱭᱟᱹ᱾ ᱮᱭᱟᱹ ᱚᱱᱠᱟᱱ ᱠᱚᱦᱚᱸ ᱢᱮᱱᱟᱜ ᱠᱚᱣᱟ ᱡᱮ ᱟᱭᱢᱟ ᱜᱟᱱ ᱫᱟᱨᱮ ᱠᱚ ᱢᱟᱜ ᱮᱫᱟ ᱠᱤᱱᱛᱩ ᱱᱟᱦᱟᱜ ᱫᱟᱨᱮ ᱦᱚᱸ ᱢᱟᱜ ᱢᱟᱠᱚ ᱢᱟᱜᱮᱫ ᱜᱮ ᱠᱤᱱᱛᱩ ᱨᱚᱦᱚᱭ ᱫᱚ ᱱᱟᱦᱟᱜ ᱚᱱᱟ ᱦᱟᱨ ᱛᱮᱫᱚ ᱵᱟᱝ ᱨᱚᱦᱚᱭᱚᱜ ᱠᱟᱱᱟ᱾ ᱮᱻ ᱚᱱᱟ ᱪᱤᱠᱟ ᱢᱟᱱᱮ? ᱫᱟᱨᱮ ᱡᱚᱠᱷᱚᱡ ᱵᱟᱧᱪᱟᱣ ᱛᱷᱟᱦᱮᱱᱟ ᱢᱮᱱᱠᱷᱟᱱ ᱚᱱᱟ ᱫᱚ ᱢᱤᱫᱴᱤᱡ ᱤᱭᱟᱹ ᱡᱟᱦᱟᱸ ᱦᱟᱥᱟ ᱚᱱᱟᱭ ᱥᱟᱵ ᱫᱚᱦᱚᱭᱟ᱾ ᱚᱱᱟ ᱠᱷᱟᱱ ᱫᱚ ᱱᱟᱦᱟᱜ ᱦᱟᱥᱟᱭ ᱥᱟᱵ ᱫᱚᱦᱚ ᱠᱟᱜ ᱠᱷᱟᱡ ᱫᱚ ᱩᱱᱟᱹᱜ ᱮᱠᱴᱟ ᱫᱚ ᱱᱟᱦᱟᱜ ᱞᱤᱝᱜᱤ ᱜᱚᱫᱚ ᱨᱚᱦᱚᱸ ᱚᱱᱟ ᱫᱚ ᱱᱟᱦᱟᱜ ᱵᱟᱝ ᱵᱳᱦᱮᱞᱚᱜ-ᱟ ᱥᱮ ᱵᱟᱝ ᱫᱷᱟᱥᱟᱜ-ᱟ ᱟᱨ ᱢᱮᱱᱠᱷᱟᱱ ᱫᱟᱨᱮ ᱡᱩᱫᱤ ᱵᱮᱱ ᱢᱟᱜᱟ ᱚᱱᱟ ᱫᱚ ᱱᱟᱦᱟᱜ ᱟᱞᱜᱟᱜ-ᱟ ᱥᱮ ᱟᱫᱚ ᱚᱱᱟ ᱫᱚ ᱵᱳᱦᱮᱞᱚᱜ-ᱟ ᱫᱷᱟᱥᱟᱜ-ᱟ᱾ ᱟᱹᱰᱤ ᱟᱭᱢᱟ ᱠᱤᱪᱷᱩ ᱯᱨᱚᱵᱽᱞᱮᱢ ᱥᱮ ᱰᱩᱵᱟᱹᱣ ᱱᱚᱜ ᱱᱚᱝᱠᱟ ᱦᱩᱭᱩᱜ ᱠᱟᱱᱟ᱾
ᱦᱳᱭ ᱦᱟᱥᱟ ᱠᱚ ᱫᱟᱥᱟᱣ ᱪᱟᱞᱟᱜ ᱠᱟᱱᱟ ᱛᱚ ᱚᱠᱟᱴᱷᱮᱡ ᱦᱳᱭᱛᱚ ᱚᱱᱮᱠ ᱢᱟᱱᱮ, ᱚᱱᱮ ᱠᱚ ᱢᱮᱱᱟ ᱫᱟᱜ ᱟᱲᱮ ᱨᱮᱭᱟᱜ ᱠᱷᱚᱢᱚᱛᱟᱭ ᱫᱚᱦᱚ ᱠᱟᱜ-ᱟ ᱚᱱᱟ ᱡᱟᱜᱟᱜᱮ ᱡᱩᱫᱤ ᱫᱟᱥᱟᱣ ᱪᱟᱞᱟᱜ ᱠᱷᱟᱱ᱾ ᱛᱚᱵᱮ ᱠᱟᱡᱮ ᱛᱮ ᱟᱞᱜᱟᱜ-ᱟ ᱵᱮᱥᱚᱜ ᱞᱟᱹᱜᱤᱫ ᱛᱮ ᱫᱟᱨᱮ ᱢᱟ ᱵᱟᱹᱱᱩᱜ ᱜᱮᱭᱟ᱾
ᱮᱠᱟᱞ ᱜᱮ᱾
ᱚ ᱚᱱᱮ ᱚᱱᱠᱟ ᱜᱟᱱ ᱜᱮᱦᱟᱜ ᱛᱚᱵᱮ ᱜᱚᱝᱠᱮ ᱡᱮ ᱵᱮᱱ ᱡᱮᱞᱮᱠᱟ ᱵᱮᱱ ᱢᱮᱱ ᱠᱮᱭᱟ᱾ ᱦᱳᱭ ᱟᱥᱟᱢ ᱨᱮᱢᱟ ᱦᱟᱸᱜ ᱟᱹᱰᱤ ᱡᱟᱹᱥᱛᱤ ᱜᱮ ᱦᱟᱸᱜ ᱢᱟᱱᱮ ᱰᱩᱵᱟᱹ ᱫᱟᱜ ᱠᱚ ᱦᱩᱭ ᱵᱟᱲᱟᱜ-ᱟ᱾ ᱛᱚ ᱟᱯᱮ ᱥᱮᱜ ᱦᱚᱸ ᱛᱚ ᱰᱩᱵᱟᱹ ᱫᱟᱜ ᱚᱠᱟ ᱠᱚᱨᱮ ᱪᱚᱝ ᱦᱩᱭᱩᱜ ᱜᱮᱭᱟ ᱦᱟᱸᱜ ᱯᱟᱥᱮᱫ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱜ-ᱟ ᱾ ᱛᱚᱵᱮ ᱦᱮᱸ ᱱᱤᱛᱚᱜ ᱡᱮᱞᱮᱠᱟ ᱵᱮᱱ ᱢᱮᱱ ᱠᱮᱭᱟ ᱱᱟᱜ ᱰᱩᱵᱟᱹ ᱫᱟᱜ ᱠᱷᱚᱡ ᱵᱟᱧᱪᱟᱣ ᱞᱟᱹᱜᱤᱫ ᱛᱮ ᱪᱮᱫ ᱪᱮᱠᱟ ᱞᱮᱠᱷᱟᱡ ᱡᱩᱛ ᱠᱚᱜ-ᱟ? ᱟᱫ ᱛᱷᱚᱲᱟ ᱜᱟᱱ ᱢᱟᱱᱮ ᱵᱮᱱ ᱞᱟᱹᱭ ᱟᱸᱡᱚᱢ ᱞᱤᱧ ᱠᱷᱟᱡ ᱡᱩᱛ ᱠᱚᱜ-ᱟ ᱾
ᱟᱹᱰᱤ ᱢᱚᱡᱽ, ᱟᱹᱞᱤᱧᱟᱜ ᱡᱟᱦᱟᱸ ᱫᱤᱥ ᱦᱩᱫᱤᱥ ᱥᱮ ᱩᱭᱦᱟᱹᱨ ᱵᱷᱟᱵᱱᱟ ᱮᱸ ᱟᱹᱞᱤᱧᱟᱜ ᱪᱤᱱᱛᱟᱹ ᱵᱷᱟᱵᱱᱟ ᱫᱚ ᱢᱮᱱᱟᱜᱼᱟ ᱡᱮ ᱱᱚᱜᱼᱚᱭ ᱡᱮ ᱵᱚᱪᱷᱚᱨ ᱵᱚᱪᱷᱚᱨ ᱰᱩᱵᱟᱹᱜ ᱠᱟᱱᱟ ᱥᱮᱵᱚᱱ ᱵᱩᱲᱟᱹᱜ ᱠᱟᱱᱟ ᱮᱸ ᱱᱚᱣᱟ ᱠᱷᱚᱱ ᱵᱟᱧᱪᱟᱣ ᱞᱟᱹᱜᱤᱫ ᱛᱮ ᱟᱵᱚ ᱥᱚᱨᱠᱟᱨ ᱯᱚᱠᱠᱷᱚ ᱠᱷᱚᱱ ᱢᱤᱫᱴᱮᱱ ᱯᱚᱫᱚᱠᱷ ᱠᱷᱮᱯ ᱦᱟᱛᱟᱣ ᱞᱟᱹᱠᱛᱤ ᱡᱮᱢᱚᱱ ᱠᱤ ᱚᱱᱟ ᱫᱟᱜ ᱢᱟᱱᱮ ᱚᱱᱟ ᱡᱟᱦᱟᱸ ᱜᱟᱰᱟ ᱠᱚ ᱢᱮᱱᱫᱚ ᱚᱱᱟ ᱜᱟᱰ ᱰᱟ ᱢᱟᱱᱮ
ᱠᱟᱴᱟᱱ ᱨᱮᱱᱟᱜ ᱢᱤᱫᱴᱤᱡ ᱵᱮᱵᱚᱥᱛᱟ ᱛᱟᱦᱮᱸ ᱫᱚᱨᱠᱟᱨ ᱠᱟᱱᱟ ᱥᱮ ᱚᱱᱟ ᱜᱟᱰᱟ ᱪᱮᱛᱟᱱ ᱨᱮ ᱵᱟᱸᱫᱷ ᱚᱱᱠᱟ ᱰᱮᱢ ᱥᱮ ᱡᱟᱦᱟᱸ ᱵᱚᱱ ᱢᱮᱛᱟᱜ ᱠᱟᱱᱟ ᱚᱱᱠᱟ ᱛᱚᱞ ᱞᱟᱹᱠᱛᱤ ᱠᱟᱱᱟ ᱾
ᱦᱳᱭ ᱾
ᱡᱚᱠᱷᱚᱱ ᱜᱮᱵᱮᱱ ᱧᱮᱞᱫᱼᱟ ᱡᱟᱹᱥᱛᱤᱜ ᱠᱟᱱᱟ ᱚᱸᱰᱮ ᱫᱟᱜ ᱮᱱ ᱠᱷᱟᱡ ᱫᱚ ᱦᱟᱞᱠᱟ ᱦᱟᱞᱠᱟ ᱵᱮᱱ ᱟᱲᱟᱜᱟ ᱟᱨ ᱢᱟᱱᱮ ᱰᱮᱢ ᱵᱮᱱᱟᱣ ᱞᱮᱠᱷᱟᱱ ᱫᱚ ᱢᱟᱱᱮ ᱢᱤᱫᱴᱮᱱ ᱥᱩᱢᱩᱝ ᱫᱚ ᱵᱟᱝ ᱟᱭᱢᱟ ᱜᱟᱱ ᱚᱱᱠᱟ ᱦᱟᱸᱰᱮ ᱱᱟᱰᱮ ᱚᱱᱠᱟ ᱰᱮᱢ ᱵᱮᱱᱟᱣ ᱞᱟᱹᱠᱛᱤ ᱠᱟᱱᱟ ᱾ ᱮᱱᱠᱷᱟᱱ ᱫᱚ ᱚᱸᱰᱮ ᱫᱟᱜ ᱟᱴᱚᱠ ᱛᱟᱦᱮᱱᱟ ᱮᱥᱴᱨᱳ ᱛᱟᱦᱮᱱᱟ ᱟᱨ ᱚᱱᱟ ᱠᱷᱚᱱᱜᱮ ᱟᱭᱢᱟ ᱠᱤᱪᱷᱩ ᱳᱭ ᱩᱯᱚᱠᱟᱨ ᱦᱚᱸᱵᱚᱱ ᱧᱟᱢᱟ ᱢᱮᱱᱠᱷᱟᱱ ᱱᱚᱣᱟ ᱠᱟᱨᱮᱱ ᱠᱚᱦᱚᱸ ᱵᱮᱱᱟᱣ ᱥᱩᱵᱤᱫᱷᱟ ᱵᱚᱱ ᱧᱟᱢ ᱠᱮᱭᱟ ᱾ ᱟᱨ ᱥᱟᱶᱛᱮ ᱚᱱᱟ ᱰᱩᱵᱟᱹ ᱠᱷᱚᱡ ᱦᱚᱸᱵᱚᱱ ᱵᱟᱧᱪᱟᱣ ᱠᱚᱜᱼᱟ ᱾
ᱦᱳᱭ ᱾
ᱚᱱᱮ ᱚᱱᱠᱟ ᱟᱹᱞᱤᱧ ᱫᱚ ᱚᱱᱮ ᱟᱹᱰᱤ ᱵᱮᱱᱤᱯᱷᱤᱴ ᱵᱚᱱ ᱧᱟᱢ ᱠᱮᱭᱟ ᱚᱱᱠᱟ ᱞᱤᱧ ᱢᱚᱱᱮᱭᱟ ᱟᱹᱞᱤᱧ ᱫᱚ ᱾
ᱦᱳᱭ ᱦᱳᱭ ᱾ ᱦᱳᱭ ᱟᱹᱞᱤᱧ ᱦᱚᱸ ᱱᱚᱝᱠᱟ ᱜᱮ ᱞᱤᱧ ᱦᱩᱫᱤᱥ ᱵᱟᱲᱟᱜ ᱠᱟᱱᱟ ᱾ ᱟᱵᱮᱱ ᱚᱠᱟ ᱵᱮᱱ ᱢᱮᱱ ᱠᱮᱫ ᱞᱮᱠᱟ ᱦᱟᱸᱜ ᱾
ᱦᱳᱭ ᱚᱱᱟ ᱠᱷᱟᱱ ᱫᱚ ᱢᱟᱱᱮ ᱥᱩᱫᱩ ᱡᱮ ᱚᱱᱟ ᱰᱩᱵᱟᱹᱣ ᱠᱷᱚᱱ ᱦᱚᱸᱵᱚᱱ ᱵᱟᱧᱪᱟᱜᱼᱟ ᱚᱱᱠᱟᱱᱟᱜ ᱥᱩᱢᱩᱝ ᱫᱚ ᱵᱟᱝ ᱥᱟᱶᱛᱮ ᱚᱱᱟ ᱠᱷᱚᱱ ᱢᱤᱫᱴᱤᱡ ᱯᱨᱚᱯᱷᱤᱴ ᱵᱚᱵᱚᱱ ᱧᱟᱢᱟ, ᱮᱸ ᱡᱟᱦᱟᱸ ᱠᱟᱨᱮᱱᱴ ᱵᱚᱱ ᱢᱮᱛᱟᱜ ᱠᱟᱱ ᱫᱚ ᱱᱚᱣᱟ ᱠᱚᱦᱚᱸ ᱟᱭᱢᱟ ᱜᱟᱱ ᱵᱚᱱ ᱮᱸᱜ ᱥᱟᱦᱟᱡᱡᱚ ᱵᱚᱱ ᱧᱟᱢ ᱠᱮᱭᱟ ᱾
ᱦᱳᱭ ᱦᱳᱭ ᱾ ᱦᱳᱭ ᱚᱱᱠᱟ ᱠᱟᱱ ᱜᱮ ᱦᱳᱭ ᱡᱮᱞᱮᱠᱟ ᱵᱤᱱ ᱢᱮᱱ ᱠᱮᱭᱟ ᱚᱸᱰᱮ ᱠᱷᱚᱡ ᱦᱚᱸ ᱢᱤᱫᱴᱮᱡ ᱪᱮᱫ ᱪᱚᱝ ᱯᱨᱚᱯᱷᱤᱴ ᱦᱚᱸ ᱧᱟᱢᱚᱜ ᱡᱩᱲᱟᱜᱼᱟ, ᱟᱨ ᱫᱟᱜ ᱦᱚᱸ ᱡᱟᱛᱮ ᱡᱮᱢᱚᱱ ᱟᱴᱚᱠ ᱛᱟᱦᱮ ᱡᱟᱨᱩᱲᱟ ᱫᱟᱜ ᱡᱟᱹᱥᱛᱤ ᱚᱵᱷᱟᱨ ᱞᱮᱱᱠᱷᱟᱡ ᱛᱷᱚᱲᱟ ᱛᱷᱚᱲᱟ ᱟᱲᱟᱜ ᱟᱲᱟᱜ ᱟᱜ ᱜᱮ ᱾ ᱠᱚᱢᱟᱣ ᱞᱮᱱᱠᱷᱟᱡ ᱵᱚᱱᱫᱚᱜ ᱠᱮᱫ ᱜᱮ ᱦᱟᱸᱜ ᱥᱮ ᱡᱮᱞᱮᱠᱟ ᱵᱮᱱ ᱢᱮᱱ ᱠᱮᱭᱟ ᱫᱟᱜ ᱡᱟᱹᱥᱛᱤ ᱞᱮᱱᱠᱷᱟᱡ ᱮᱴᱟᱜ ᱰᱟᱦᱟᱨ ᱛᱮ ᱟᱲᱟᱜ ᱜᱮ ᱚᱠᱟᱨᱮ ᱚᱠᱟᱴᱟᱜ ᱰᱟᱦᱟᱨ ᱛᱮ ᱢᱟᱱᱮ ᱫᱟᱜ ᱡᱟᱹᱥᱛᱤ ᱧᱚᱜ ᱟᱛᱩ ᱞᱮᱱᱠᱷᱟᱡ ᱡᱟᱦᱟᱱ ᱠᱷᱚᱛᱤ ᱵᱟᱝ ᱦᱩᱭᱩᱜᱼᱟ ᱾ ᱚᱱᱟ ᱰᱟᱦᱟᱨ ᱛᱮ ᱟᱲᱟᱜ ᱟᱜ ᱜᱮ ᱾
ᱦᱳᱭ ᱦᱳᱭ ᱾
ᱱᱚᱜ-ᱚᱭ ᱡᱮᱢᱚᱱ ᱮᱸ ᱵᱮᱝᱜᱚᱞ ᱨᱮᱱᱟᱜ ᱵᱤᱱ ᱟᱸᱡᱚᱢ ᱟᱠᱟᱫ ᱜᱮᱭᱟ ᱱᱚᱣᱟ ᱡᱟᱦᱟᱸ ᱯᱷᱟᱨᱟᱠᱠᱟ ᱤᱭᱟᱹ ᱵᱚᱱ ᱢᱮᱛᱟᱜ ᱠᱟᱱ ᱫᱚ ᱾ ᱦᱮᱸ ᱾ ᱱᱚᱣᱟ ᱫᱚ ᱡᱟᱦᱟᱸ ᱵᱟᱝᱞᱟᱫᱮᱥ ᱥᱮ ᱱᱚᱱᱟ ᱜᱚᱝᱜᱟ ᱜᱟᱰᱟ ᱠᱚ ᱢᱮᱱᱟ ᱚᱱᱟ ᱫᱚ ᱱᱚᱜᱚᱝ ᱠᱟ ᱦᱤᱥᱟᱹᱵ ᱛᱮᱜᱮ ᱵᱟᱱᱛ ᱫᱚ ᱢᱮᱱᱟ ᱟᱱ ᱥᱮ ᱱᱟᱰᱮ ᱫᱚ ᱚᱱᱟ ᱚᱱᱟ ᱰᱩᱵᱟᱹᱣ ᱠᱷᱚᱱ ᱵᱟᱧᱪᱟᱣ ᱞᱟᱹᱜᱤᱫ ᱜᱮ ᱱᱚᱣᱟ ᱫᱚᱠᱚ ᱵᱮᱱᱟᱣ ᱠᱟᱫᱟ ᱟᱫᱚ ᱱᱚᱜᱚ ᱱᱚᱝᱠᱟ ᱜᱮ ᱡᱩᱫᱤ ᱟᱭᱢᱟ ᱜᱟᱱ ᱮ ᱚᱱᱟ ᱟᱥᱟᱢ ᱫᱤᱥᱚᱢ ᱠᱚᱨᱮ ᱦᱚᱸᱵᱚᱱ ᱵᱮᱱᱟᱣᱟ ᱛᱟᱦᱚᱞᱮ ᱟᱹᱰᱤ ᱢᱤᱫᱴᱟᱝ ᱱᱟᱯᱟᱭᱚᱜᱼᱟ᱾ ᱚᱱᱠᱟᱞᱤᱧ ᱢᱚᱱᱮᱭᱟ
ᱦᱳᱭ ᱟᱥᱟᱢ ᱫᱤᱥᱚᱢ ᱨᱮᱦᱚᱸ ᱚᱠᱟ ᱠᱚᱨᱮ ᱵᱟᱝ ᱰᱮᱢ ᱫᱚ ᱢᱮᱱᱟᱜ ᱟᱯ ᱠᱚᱢᱟᱣ ᱫᱚ ᱯᱟᱥᱮᱡ ᱠᱚᱢᱟᱣ ᱜᱮᱭᱟ ᱦᱟᱸᱜ ᱟᱥᱟᱢ ᱨᱮᱫᱚ ᱱᱚᱝᱠᱟ ᱫᱚ ᱵᱟᱥᱟᱝ ᱵᱟᱹᱱᱩᱜᱼᱟ ᱟᱨ ᱜᱚᱝᱠᱮ ᱡᱮᱞᱮᱠᱟ ᱚᱱᱟ ᱵᱨᱢᱚ ᱯᱩᱛᱨᱚ ᱜᱟᱰᱟ ᱪᱮᱛᱟᱱ ᱨᱮ ᱰᱮᱢ ᱛᱚᱞ ᱫᱚᱦᱚᱭ ᱫᱚ ᱟᱹᱰᱤ ᱢᱩᱥ ᱠᱤᱞ ᱨᱮᱭᱟᱜ ᱠᱟᱛᱷᱟ ᱠᱟᱱ ᱜᱮᱭᱟ᱾
ᱦᱚᱭ ᱦᱚᱭ ᱚᱱᱟ ᱢᱟ ᱠᱟᱛᱷᱟ ᱠᱟᱱ ᱜᱮᱭᱟ ᱢᱮᱱᱠᱷᱟᱱ ᱚᱱᱟ ᱡᱩᱫᱤ ᱟᱵᱚᱨᱮᱱ ᱱᱩᱠᱩ᱾ ᱟ ᱥᱮᱬᱟ ᱥᱮᱬᱟ ᱤᱱᱡᱤᱱᱤᱭᱟᱨ ᱥᱮ ᱚᱱᱠᱟ ᱱᱟᱜ ᱴᱮᱠᱱᱤᱥᱤᱭᱟᱱ ᱠᱚ ᱟ ᱛᱟᱞᱟᱛᱮ ᱠᱟᱹᱢᱤ ᱦᱩᱭᱩᱜᱼᱟ ᱛᱟᱦᱞᱮ ᱢᱤᱫᱴᱤᱡ ᱥᱚᱢᱵᱷᱚᱵᱫᱚ ᱠᱟᱱᱟ ᱡᱮᱢᱚᱱ ᱠᱤ ᱪᱟᱭᱱᱟ ᱨᱮᱱᱟᱜ ᱟᱹᱰᱤ ᱜᱟᱱ ᱡᱟᱭᱜᱟ ᱨᱮᱱᱟᱜ ᱵᱩᱢᱵᱷᱳ ᱮ ᱵᱨᱚᱦᱚ ᱯᱩᱛᱨᱚ ᱱᱚ ᱜᱟᱰᱟ ᱪᱮᱛᱟᱱ ᱨᱮᱜᱮ ᱦᱟᱸᱜ ᱰᱮᱢ ᱟᱹᱰᱤ ᱜᱟᱱ ᱠᱚ ᱛᱚᱞ ᱠᱟᱫᱟ ᱛᱚ ᱚᱱᱟ ᱪᱤᱠᱟ ᱟᱹᱞᱤᱧ ᱞᱤᱧ ᱞᱟᱹᱭ ᱪᱚᱭᱜᱼᱟ ᱦᱚᱭ᱾ ᱢᱟᱱᱮ ᱟᱵᱚᱸ ᱡᱩᱫᱤ ᱥᱚᱴᱷᱤᱠ ᱯᱚᱫᱽᱫᱷᱚᱛᱤ ᱵᱚᱱ ᱦᱟᱛᱟᱣᱟ ᱛᱟᱦᱚᱞᱮ ᱱᱤᱦᱟᱹᱛ ᱛᱤ ᱜᱟᱱᱚᱜᱼᱟ ᱪᱮᱫᱟᱜ ᱥᱮ ᱩᱱᱠᱩ ᱠᱚᱨᱟᱣ ᱠᱟᱫᱟ ᱠᱚ ᱛᱚ ᱟᱫᱚ
ᱦᱳᱭ ᱢᱮᱱ ᱢᱮᱱᱮᱫ ᱠᱟᱱᱟᱞᱤᱧ ᱪᱮᱛᱟᱱ ᱥᱮᱫ ᱫᱚ ᱛᱚᱞ ᱫᱚ ᱥᱚᱢᱵᱷᱚᱵ ᱜᱮ ᱛᱟᱦᱮᱸ ᱠᱟᱱᱟ ᱥᱮ ᱥᱚᱢᱵᱷᱚᱵ ᱢᱮᱱᱟᱜ ᱜᱮᱭᱟ᱾ ᱪᱮᱫᱟᱜ ᱥᱮ ᱚᱱᱛᱮ ᱫᱚ ᱦᱟᱸᱜ ᱢᱟᱱᱮ ᱱᱚᱛᱮ ᱪᱮᱫ ᱞᱮᱠᱟ ᱛᱮ ᱵᱤᱥᱟᱞ ᱨᱩᱯ ᱢᱮᱱᱟᱜᱼᱟ ᱢᱟᱱᱮ ᱵᱨᱚᱦᱚᱢᱚ ᱯᱩᱛᱨᱚ ᱜᱟᱰᱟ ᱨᱮ ᱛᱚ ᱚᱱᱛᱮ ᱫᱚ ᱦᱟᱸᱜ ᱩᱱᱟᱹᱜ ᱨᱩᱯ ᱫᱚ ᱵᱟᱹᱱᱩᱜᱼᱟ ᱛᱚ ᱠᱟᱹᱴᱤᱡ ᱧᱚᱜ ᱜᱮᱭᱟ ᱦᱟᱸᱜ ᱥᱟᱠᱲᱟ ᱧᱚᱜ ᱜᱮᱭᱟ ᱦᱟᱸᱜ ᱛᱚᱵᱮ ᱮᱱᱦᱚᱸ ᱠᱚ ᱛᱚᱞ ᱫᱚᱦᱚ ᱠᱟᱫᱟ ᱡᱟᱜ ᱫᱟᱜ ᱚᱵᱚᱥᱚᱭ ᱡᱚᱢᱟ ᱛᱟᱦᱮᱸ ᱯᱟᱲᱟᱟᱣ ᱠᱟᱱᱟ ᱟᱫᱚ ᱡᱩᱫᱤ ᱩᱱᱠᱩ ᱚᱱᱟ ᱫᱟᱜ ᱠᱚ ᱟᱲᱟᱜᱟᱜᱼᱟ ᱛᱚᱵᱮ ᱟᱹᱰᱤ ᱜᱟᱱ ᱜᱮ ᱟᱛᱮ ᱦᱤᱡᱩᱜᱼᱟ ᱱᱚᱛᱮ᱾ ᱛᱚ ᱡᱟᱭᱦᱳᱠ